ᱦᱮᱸ ᱦᱮᱞᱳ ᱾
ᱦᱮᱞᱳ ᱾
ᱦᱮᱸ ᱦᱮᱞᱳ ᱾
ᱦᱮᱸ ᱟᱞᱤᱧᱟᱜ ᱨᱚᱲ ᱟᱸ
ᱟᱸᱡᱚᱢᱚᱜ ᱠᱟᱱᱟ?
ᱠᱟᱱᱟ?
ᱦᱮᱸ ᱟᱸᱡᱚᱢᱚᱜ ᱠᱟᱱᱟ ᱨᱚᱲ ᱵᱤᱱ ᱥᱮ ᱾
ᱦᱮᱞᱳ ᱾ ᱟᱵᱤᱱᱟᱜ ᱠᱟᱹᱴᱤᱡ ᱨᱚᱲᱴᱟᱜ ᱜᱮᱫ ᱜᱮᱫ ᱟᱸᱡᱚᱢᱚᱜ ᱠᱟᱱᱟ ᱾
ᱟᱹᱞᱤᱧ ᱫᱚ ᱵᱤᱨ ᱨᱮ ᱢᱮᱱᱟᱜ ᱞᱤᱧᱟ ᱱᱤᱛ ᱫᱚ ᱾ ᱦᱮᱞᱳ ᱦᱮᱞᱳ ᱾ ᱦᱮᱞᱳ ᱾
ᱦᱮᱸ ᱞᱟᱹᱭ ᱵᱤᱱ ᱞᱟᱹᱭ ᱵᱤᱱ ᱾
ᱟᱹᱞᱤᱧ ᱫᱚ ᱵᱤᱨ ᱞᱤᱧ ᱦᱮᱡ ᱠᱟᱱᱟ ᱯᱩᱴᱠᱟᱹ ᱦᱟᱞᱟᱝ ᱾ ᱦᱳᱭ ᱟᱫᱚ
ᱦᱮᱸ ᱱᱤᱛᱳᱜ ᱫᱚ ᱴᱷᱤᱠ ᱜᱮ ᱟᱸᱡᱚᱢᱚᱜ ᱠᱟᱱᱟ ᱦᱟᱸᱜ ᱾
ᱚ ᱟᱞᱤᱧ ᱫᱚ ᱟᱫᱚ ᱚᱱᱟᱛᱮ ᱦᱟᱞᱟᱝ ᱦᱮᱡ ᱦᱩᱭ ᱟᱠᱟᱱᱟ ᱾ ᱠᱤᱱᱛᱩ ᱢᱮᱫᱦᱚ ᱵᱟ ᱚᱢᱚᱱ ᱟᱠᱟᱱᱟ ᱡᱚᱫᱤᱭᱳ ᱠᱚ ᱚᱢᱚᱱ ᱠᱟᱱᱟ ᱩᱱᱠᱩ ᱫᱚᱠᱚ ᱦᱟᱲᱟᱢ ᱠᱟᱱᱟ ᱾ ᱦᱩᱭ ᱵᱤᱨ ᱫᱤᱥᱚᱢ ᱾
ᱚᱸ ᱦᱮᱸ ᱾
ᱟᱫᱚ ᱟᱹᱵᱤᱱ ᱪᱮᱫ ᱵᱤᱱ ᱪᱤᱠᱟᱹᱭᱮᱜᱼᱟ?
ᱪᱮᱫ ᱦᱚᱸ ᱵᱟᱝᱟ ᱱᱤᱝᱠᱟᱹ ᱜᱮ ᱫᱩᱲᱩᱵ ᱵᱟᱲᱟ ᱟᱠᱟᱱᱟ ᱠᱟᱱᱟᱞᱤᱧ᱾
ᱚ
ᱦᱳᱭ ᱦᱳᱭ᱾
ᱟᱫᱚ ᱠᱚᱫᱚ ᱛᱤᱱ ᱥᱟᱺᱜᱤᱱ ᱦᱩᱭᱮᱱ ᱛᱟᱯᱮᱭᱟ? ᱢᱮᱫᱽᱱᱤᱯᱩᱨ᱾
ᱟᱪᱪᱷᱟ ᱟᱪᱪᱷᱟ᱾ ᱫᱟᱜ ᱠᱚ ᱵᱟᱭ ᱫᱟᱜ ᱵᱟᱲᱟᱭᱟ ᱵᱤᱨ ᱠᱚᱥᱮᱫ ᱯᱮ ᱪᱟᱞᱟᱜ ᱠᱟᱱ ᱫᱚ?
ᱵᱟᱝ ᱫᱟᱜ ᱟᱥᱳᱲ ᱠᱟᱜᱼᱟᱭ ᱱᱤᱭᱟ ᱜᱷᱟᱹᱲᱤᱡ ᱫᱚ ᱟᱫᱚ᱾ ᱦᱩᱭ ᱦᱮᱢ ᱦᱳᱭ ᱟᱠᱟᱱᱟ ᱡᱩᱚᱫᱤ ᱧᱟᱢᱚᱜᱼᱟ ᱟᱫᱚ ᱯᱩᱴᱠᱟᱹᱣ ᱞᱮᱴᱚ ᱢᱟᱛᱚ ᱟᱹᱰᱤ ᱥᱤᱵᱤᱞ ᱜᱮ ᱟᱫᱚ ᱚᱱᱟ ᱫᱤᱥᱟᱹ ᱠᱟᱛᱮᱫ ᱜᱮ ᱟᱫᱚ ᱦᱮᱡ ᱦᱩᱭ ᱠᱟᱱ ᱢᱮᱱᱠᱷᱟᱱ ᱯᱩᱴᱠᱟᱹ ᱵᱟᱝᱠᱚ ᱚᱢᱚᱱ ᱠᱟᱱᱟ ᱠᱚᱣᱟ ᱥᱮ ᱵᱟᱝ?
ᱵᱟᱝ ᱯᱩᱴᱠᱟᱹ ᱡᱚᱢ ᱫᱚᱞᱤᱧ ᱡᱚᱢ ᱵᱟᱲᱟ ᱟᱠᱟᱫ ᱠᱚᱣᱟ ᱛᱚ ᱚᱱᱠᱟ ᱫᱚ ᱵᱟᱝ ᱦᱟᱸᱜ᱾
ᱩᱛᱩ ᱠᱟᱛᱮᱫ ᱜᱮᱞᱤᱧ ᱡᱚᱢ ᱵᱟᱲᱟ ᱠᱟᱜᱼᱟ ᱞᱮᱴᱚ ᱠᱚᱫᱚ ᱵᱟᱟᱹᱞᱤᱧ ᱡᱚᱢ ᱠᱟᱜᱼᱟ᱾
ᱟᱹᱰᱤ ᱥᱤᱵᱤᱞ ᱜᱮ ᱵᱩᱡᱷᱟ᱾
ᱥᱤᱵᱤᱞ ᱜᱮᱭᱟ᱾
ᱦᱩ ᱩ᱾
ᱟᱫᱚ ᱟᱞᱮ ᱥᱮᱫ ᱢᱟ ᱟᱞᱮ ᱢᱟ ᱧᱟᱢ ᱫᱚᱠᱚ ᱧᱟᱢᱚᱜ ᱜᱮᱭᱟ ᱟᱫᱚ
ᱵᱤᱨ ᱠᱚ ᱥᱮ ᱪᱮᱫ
ᱦᱮᱸ ᱦᱮᱸ
ᱵᱤᱨ ᱠᱚ ᱥᱟᱹᱜᱤᱧ ᱜᱮᱭᱟ ᱥᱮ ᱪᱮ?
ᱦᱮᱸ ᱵᱤᱨ ᱠᱚ ᱥᱟᱹᱜᱤᱧ ᱜᱮᱭᱟ ᱟᱞᱮ ᱱᱟᱣᱟ ᱠᱚᱨᱮ ᱫᱚ ᱟᱠᱷᱨᱤᱧ ᱠᱚ ᱟᱹᱜᱩ ᱠᱚᱣᱟ᱾
ᱚ ᱢᱟᱱᱮ ᱛᱟᱦᱚᱞᱮ ᱠᱤᱨᱤᱧ ᱠᱟᱛᱮ᱾
ᱦᱳᱭ ᱠᱤᱨᱤᱧ ᱠᱟᱛᱮ᱾
ᱟᱞᱮ ᱫᱚᱞᱮ ᱟᱠᱷᱨᱤᱧ ᱠᱚᱣᱟ ᱟᱞᱮ ᱫᱚ᱾ ᱱᱤᱭᱟᱹ ᱫᱷᱟᱣ ᱫᱚ ᱠᱤᱱᱛᱩ ᱚᱱᱠᱟ ᱫᱚ ᱵᱟᱝᱠᱚ ᱚᱢᱚᱱ ᱠᱟᱱᱟ ᱢᱟᱱᱮ ᱡᱚᱢ ᱞᱮᱠᱟ ᱧᱟᱢᱚᱜ ᱠᱟᱱᱟ ᱟᱹᱠᱷᱨᱤᱧ ᱫᱚ
ᱟᱪᱪᱷᱟ᱾ ᱪᱮᱫ ᱞᱮᱠᱟ ᱫᱟᱢ ᱟᱯᱮ ᱟᱱᱛᱮ ᱯᱩᱴᱠᱟᱹ ᱠᱚ᱾
ᱪᱟᱨᱥᱚ ᱴᱟᱠᱟ ᱠᱤᱞᱳ᱾
ᱪᱟᱨᱥᱚ ᱴᱟᱠᱟ ᱠᱤᱞᱳ?
ᱦᱩᱸ᱾ ᱠᱤᱱᱛᱩ ᱵᱟᱠᱚ ᱧᱟᱢᱚᱜ ᱠᱟᱱᱟ ᱥᱟᱨᱟᱫᱤᱱ ᱵᱤᱨ ᱨᱮᱱ ᱫᱟᱬᱟᱱ ᱨᱮᱦᱚᱸ ᱯᱩᱴᱠᱟᱹ ᱵᱟᱝᱠᱚ ᱧᱟᱢᱚᱜᱼᱟ᱾ ᱢᱟᱱᱮ ᱫᱩᱥᱚ ᱧᱟᱢ ᱛᱮᱜᱮ ᱟᱹᱰᱤ ᱜᱷᱟᱹᱲᱤᱡ᱾ ᱥᱟᱨᱟ ᱫᱤᱱ ᱞᱟᱜᱟᱣ ᱟᱢᱟ᱾ ᱵᱟᱹᱱᱩᱜ ᱠᱚ ᱛᱮᱜᱮ ᱱᱤᱱᱟᱹᱜ ᱫᱟᱢ ᱫᱚ ᱵᱟᱲᱦᱟᱣ ᱠᱟᱱᱟ ᱵᱟᱠᱷᱟᱡ ᱫᱚ ᱱᱤᱭᱟᱹ ᱫᱚ ᱵᱟᱝ ᱫᱟᱢᱚᱜ ᱜᱮᱭᱟ᱾ ᱯᱳᱭᱞᱳ ᱥᱤᱡᱤᱱ ᱡᱚᱠᱷᱚᱱ ᱠᱚ ᱨᱟᱠᱟ ᱛᱚᱠᱷᱚᱱ ᱫᱚ ᱚᱱᱠᱟ ᱠᱚ ᱫᱟᱢᱚᱜ ᱜᱮᱭᱟ ᱫᱩᱥᱚ ᱴᱟᱠᱟ᱾ ᱛᱟᱨᱯᱚᱨᱮ ᱟᱫᱚ ᱠᱚ ᱠᱚᱢ ᱪᱟᱞᱟᱜᱼᱟ ᱠᱤᱱᱛᱩ ᱱᱤᱭᱟ ᱫᱷᱟᱣ ᱫᱚ ᱵᱟᱝ ᱠᱚ ᱧᱟᱢᱚᱜ ᱠᱟᱱᱟ ᱥᱮ ᱚᱱᱟᱛᱮ ᱪᱟᱨᱥᱚ ᱴᱟᱠᱟ᱾ ᱟᱨ ᱩᱫ ᱠᱚᱦᱚᱸ ᱢᱮᱱᱟᱜᱼᱟ ᱩᱫ ᱠᱚᱫᱚ ᱟᱨᱚ ᱫᱟᱢ ᱢᱟᱱᱮ ᱡᱟᱦᱟᱸᱴᱟᱜ ᱪᱮᱫ ᱠᱟᱲᱟᱝ ᱩᱫ ᱥᱮ ᱪᱮᱫ ᱩᱫ ᱠᱚ ᱞᱟᱹᱭᱟ ᱵᱟᱹᱧ ᱴᱷᱤᱠ ᱟ ᱧᱩᱛᱩᱢ ᱡᱟᱦᱟᱸ ᱦᱟᱱᱮ ᱦᱟᱡᱟᱨ ᱴᱟᱠᱟ ᱠᱤᱞᱳ ᱫᱩ ᱦᱟᱡᱟᱨ ᱴᱟᱠᱟ ᱠᱤᱞᱳ ᱾
ᱚᱱᱟ ᱴᱟᱜ ᱩᱫ ᱾ ᱚᱱᱟ ᱩᱫ ᱟᱫᱚ ᱡᱟᱥᱛᱤ ᱫᱟᱢ ᱚᱱᱟ ᱩᱫ ᱦᱚᱸ ᱚᱢᱚᱱᱚᱜ ᱜᱮᱭᱟ ᱟᱞᱮᱭᱟᱜ ᱵᱤᱨ ᱨᱮ ᱾
ᱵᱤᱨ ᱫᱚ ᱥᱩᱨ ᱜᱮᱛᱟ ᱯᱮᱭᱟ ᱥᱮ ᱪᱮᱫ? ᱟᱨ ᱫᱤᱱ ᱜᱮᱯᱮ ᱪᱟᱞᱟᱜ ᱜᱮᱭᱟ?
ᱦᱮᱸ ᱥᱩᱨ ᱜᱮᱭᱟ ᱵᱟᱝ ᱵᱟᱝ ᱢᱟ ᱥᱩᱨ ᱜᱮᱭᱟ ᱾ ᱵᱤᱨ ᱥᱩᱨ ᱨᱮᱜᱮ ᱚᱲᱟᱜ ᱛᱟᱞᱮ ᱾ ᱦᱮᱸ ᱥᱟᱦᱟᱱ ᱠᱚ ᱥᱟᱠᱟᱢ ᱦᱮᱡ ᱠᱚ ᱾
ᱟᱪᱪᱷᱟ ᱟᱪᱪᱷᱟ ᱟᱪᱷᱟ ᱾
ᱵᱤᱨ ᱫᱚ ᱥᱩᱨ ᱜᱮᱭᱟ ᱵᱤᱨ ᱥᱩᱨ ᱨᱮᱜᱮ ᱵᱤᱨ ᱥᱩᱨ ᱨᱮᱜᱮ ᱚᱲᱟᱜ ᱫᱚ ᱛᱟᱞᱮ ᱾
ᱥᱟᱨᱡᱚᱢ ᱥᱟᱠᱟᱢ ᱠᱚᱯᱮ ᱦᱮᱴᱮᱡ ᱜᱮᱭᱟ ᱟᱠᱷᱨᱤᱧ ᱜᱮᱭᱟᱯᱮ ᱥᱮ ᱪᱮᱫ ᱠᱚ ᱥᱟᱠᱟᱢ ᱫᱚ?
ᱥᱟᱠᱟᱢ ᱦᱮᱡ ᱠᱟᱛᱮᱜ ᱚᱱᱟ ᱫᱚ ᱯᱟᱛᱲᱟ ᱵᱮᱱᱟᱣ ᱦᱩᱭᱩᱜᱼᱟ ᱯᱟᱛᱲᱟ ᱵᱮᱱᱟᱣ ᱯᱚᱨ ᱢᱟᱦᱟᱡᱚᱱ ᱠᱚ ᱦᱤᱡ ᱦᱤᱡᱩᱜᱼᱟ ᱫᱚ ᱟᱫᱚ ᱩᱱᱠᱩ ᱠᱚ
ᱟᱪᱪᱷᱟ ᱟᱪᱪᱷᱟ ᱾
ᱟᱨ ᱵᱟᱠᱷᱟᱱ ᱞᱟᱦᱟ ᱛᱮᱫᱚ ᱢᱟᱱᱮ ᱥᱟᱭᱠᱮᱞ ᱛᱮ ᱤᱫᱤ ᱛᱟᱦᱮᱸ ᱤᱧ ᱾ ᱟᱫᱚ ᱩᱱᱤ ᱫᱚ ᱦᱟᱲᱟᱱᱟᱢ ᱱᱟᱭ ᱛᱚ ᱡᱟᱥ ᱛᱤ ᱜᱮ ᱟᱱᱟ ᱠᱷᱟᱛᱤᱨ ᱛᱮ ᱩᱱᱤ ᱫᱚ ᱵᱟᱝᱠᱚ ᱟᱹᱠᱷᱨᱤᱧᱟᱭ ᱠᱟᱱᱟ ᱟᱫᱚ ᱮᱴᱟᱜ ᱢᱟᱦᱟᱡᱚᱱ
ᱯᱟᱛᱲᱟ ᱠᱚᱫᱚ ᱯᱷᱩᱲᱩᱜ ᱠᱚ ᱵᱟᱯᱮ ᱵᱮᱱᱟᱣ ᱜᱮᱭᱟ ᱯᱷᱩᱲᱩᱜ ᱠᱚ?
ᱵᱮᱱᱟᱣ ᱦᱩᱭᱩᱜ ᱜᱮᱭᱟ ᱢᱟᱱᱮ ᱟᱹᱠᱷᱨᱤᱧ ᱞᱮᱠᱟ ᱫᱚ ᱵᱟᱝ᱾ ᱯᱟᱛᱲᱟ ᱜᱮᱞᱮ ᱟᱹᱠᱷᱨᱤᱧᱟ ᱾ ᱵᱮᱲᱟ ᱧᱚᱜ ᱜᱮᱭᱟ ᱵᱟᱯᱞᱟ ᱚᱲᱟᱜ ᱪᱷᱟᱹᱴᱭᱟ. ᱨ ᱢᱟᱦᱟ ᱚᱲᱟᱜ ᱵᱚᱸᱜᱟ ᱵᱩᱨᱩ ᱠᱚᱨᱮ ᱚᱱᱟ ᱠᱚᱫᱚ ᱵᱮᱱᱟᱣ ᱦᱩᱭᱩᱜᱼᱟ ᱾ ᱢᱤᱫ ᱞᱮᱠᱟ ᱫᱚ ᱵᱟᱝ ᱾ ᱟᱫᱚ ᱟᱯᱮ ᱥᱮᱫ ᱟᱠᱷᱨᱤᱧ ᱜᱮᱭᱟ?